ᱦᱮᱞᱳ ᱾
ᱦᱮᱞᱳ ᱾
ᱦᱳᱭ ᱜᱚᱢᱠᱮ ᱡᱚᱦᱟᱨ ᱜᱮ ᱾
ᱡᱚᱦᱟᱨ ᱜᱮ ᱜᱚᱢᱠᱮ ᱾
ᱦᱳᱭ ᱟᱹᱞᱤᱧᱟᱜ ᱟᱲᱟᱝ ᱴᱷᱤᱠ ᱜᱮᱵᱱ ᱟᱸᱡᱚᱢᱮᱫ ᱠᱟᱱᱟ?
ᱦᱮᱸ ᱟᱸᱡᱚᱢᱮᱫᱼᱟ ᱞᱤᱧ ᱟᱹᱞᱤᱧᱟᱜ ᱵᱤᱱ ᱟᱸᱡᱚᱢᱮᱫᱼᱟ?
ᱦᱳᱭ ᱟᱸᱡᱚ, ᱟᱵᱤᱱᱟᱜ ᱦᱚᱸᱞᱤᱧ ᱟᱸᱡᱚᱢᱮᱫ ᱠᱟᱱ ᱜᱮᱭᱟ ᱱᱟᱯᱟᱭ ᱜᱮ᱾
ᱚᱻ
ᱛᱚᱵᱮ ᱦᱳᱭ, ᱪᱮᱫᱵᱮᱱ ᱪᱮᱠᱟᱭ ᱠᱟᱱᱟ ᱱᱤᱛᱚᱜ ᱫᱚ?
ᱮᱸ ᱪᱤᱠᱟᱹ ᱵᱟᱝ ᱦᱚᱸᱜᱼᱚᱭ ᱢᱮᱱᱟᱜ ᱞᱤᱧ ᱜᱮᱭᱟ ᱚᱲᱟᱜ ᱨᱮᱜᱮ᱾
ᱟᱪᱪᱷᱟ, ᱡᱚᱢ ᱵᱟᱲᱟ ᱠᱚᱫᱚ ᱦᱩᱭ ᱵᱟᱲᱟᱭᱮᱱᱟ?
ᱦᱮᱸ ᱡᱚᱢ ᱵᱟᱲᱟ ᱠᱚᱫᱚ ᱟᱹᱣᱨᱤᱭᱟᱜᱼᱟ, ᱩᱸ ᱡᱚᱢ ᱦᱩᱭᱩᱼᱟ ᱟᱨ ᱢᱤᱫ ᱜᱷᱟᱹᱲᱤᱡ ᱠᱷᱟᱱ ᱜᱮ᱾
ᱟᱪᱪᱷᱟ ᱚ ᱧᱤᱫᱟᱹ ᱢᱟᱭ ᱟᱹᱰᱤ ᱜᱟ ᱟᱹᱰᱤ ᱫᱚᱢᱮᱜᱮ ᱧᱤᱫᱟᱹ ᱭᱮᱱᱟ᱾
ᱚᱻ
ᱵᱩᱡᱷᱟᱹᱣ ᱜᱮᱜ-ᱟ ᱵᱮᱱ?
ᱦᱮᱸ ᱧᱤᱫᱟᱹᱭᱮᱱ ᱜᱮᱭᱟ ᱟᱫᱚ ᱟᱹᱞᱤᱧ ᱦᱚᱸ ᱦᱟᱱᱛᱮ ᱚᱱᱛᱮ ᱜᱚᱰᱟ ᱥᱮᱫ ᱨᱮ ᱞᱤᱧ ᱪᱟᱞᱟᱣ ᱞᱮᱱ ᱛᱟᱦᱮᱸᱫ ᱚᱱᱛᱮ ᱫᱩᱲᱩᱵᱽ। ᱟᱫᱚ ᱛᱟᱦᱞᱮ, ᱱᱤᱛᱚᱜ ᱦᱚᱸᱜᱼᱚᱭ ᱞᱤᱧ ᱦᱮᱡ ᱮᱱᱟ ᱚᱲᱟᱜ ᱨᱮ᱾ ᱦᱚᱸᱜᱼᱚᱭ ᱞᱤᱧ ᱫᱩᱲᱩᱵ ᱟᱠᱟᱱᱟ।
ᱟᱪᱪᱷᱟ ᱟᱪᱪᱷᱟ ᱴᱷᱤᱠ। ᱦᱳᱭ ᱟᱹᱞᱤᱧ ᱦᱚᱸ ᱚᱱᱮ ᱠᱚ ᱢᱮᱱᱟ ᱦᱳᱭ ᱟᱹᱞᱤᱧ ᱡᱚᱢ ᱵᱟᱲᱟ ᱠᱟᱛᱮ ᱦᱚᱸᱜᱼᱚᱭ ᱟᱫᱷᱟ ᱜᱷᱚᱱᱴᱟ ᱜᱟᱱ ᱫᱚ ᱦᱩᱭᱱᱟ᱾ ᱛᱚ ᱮᱱᱟᱱ ᱨᱮᱜᱮᱞᱤᱧ ᱡᱚᱢ ᱠᱮᱫᱟ। ᱛᱚ ᱡᱚᱢ ᱵᱟᱲᱟ ᱠᱟᱛᱮ ᱦᱚᱸᱜᱼᱚᱭ ᱞᱤᱧ ᱨᱚᱯᱚᱲ ᱵᱟᱲᱟᱭᱮᱫ ᱠᱟᱱ ᱛᱟᱦᱮᱱᱟ।
ᱦᱩᱸ ᱟᱪᱪᱷᱟ ᱟᱪᱪᱷᱟ।
ᱚᱱᱮ ᱚᱱᱠᱟ᱾ ᱛᱚᱵᱮ ᱜᱚᱝᱠᱮ ᱢᱮᱱᱮᱫ ᱠᱟᱱᱟᱞᱤᱧ, ᱦᱳᱭ ᱢᱮᱱ ᱵᱮᱱ। ᱟᱵᱮᱱ ᱜᱮ ᱪᱮᱫ ᱵᱟᱝ ᱵᱮᱱ ᱞᱟᱹᱭᱮᱫ ᱠᱟᱱ ᱛᱟᱦᱮᱱᱟ, ᱞᱟᱹᱭ ᱵᱮᱱ।
ᱚ ᱢᱮᱱᱮᱜᱼᱟ ᱞᱤᱧ, ᱛᱟᱨᱯᱚᱨ ᱡᱤᱣᱤ ᱡᱟᱹᱛᱤ ᱠᱚ ᱚᱠᱟ ᱞᱮᱠᱟ ᱱᱤᱭᱟᱹ ᱜᱷᱟᱹᱲᱤᱡ ᱫᱚ?
ᱦᱳᱭ ᱱᱤᱭᱟᱹ ᱜᱷᱟᱹᱲᱤᱡ ᱫᱚ ᱡᱤᱣᱤ ᱡᱟᱹᱛᱤ ᱠᱚᱫᱚ ᱱᱟᱯᱟᱭ ᱵᱟᱲᱟ ᱜᱮ ᱢᱮᱱᱟᱜ ᱦᱟᱛᱟᱲ ᱠᱟᱫᱟ ᱦᱟᱸᱜ ᱟᱨ ᱟᱵᱮᱱᱟᱜ ᱜᱮ ᱦᱟᱸᱜ ᱪᱮᱫ ᱞᱮᱠᱟ ᱢᱮᱱᱟᱜ ᱦᱟᱛᱟᱲ ᱠᱟᱫᱟ?
ᱚᱸ ᱟᱹᱞᱤᱧᱟᱜ ᱦᱚᱸ ᱱᱤᱭᱟᱹ ᱜᱷᱟᱹᱲᱤᱡ ᱫᱚ ᱪᱟᱸᱫ ᱵᱚᱸᱜᱟᱣᱟᱜ ᱫᱟᱭᱟ ᱟᱥᱤᱨᱵᱟᱫᱽ ᱛᱮ ᱢᱚᱴᱟᱢᱩᱴᱤ ᱱᱤᱭᱟᱹ ᱜᱷᱟᱹᱲᱤᱡ ᱫᱚ ᱵᱮᱥ ᱜᱮ।
ᱦᱳᱭ, ᱱᱚᱝᱠᱟ ᱵᱮᱥᱜᱮ ᱡᱟᱛᱮ ᱡᱮᱢᱚᱱ ᱵᱚᱱ ᱛᱟᱦᱮᱱᱟ, ᱛᱚ ᱱᱚᱣᱟ ᱜᱮ ᱵᱚᱱ ᱠᱷᱚᱡᱚᱜᱼᱟ।
ᱦᱳᱭ ᱦᱳᱭ ᱱᱚᱣᱟ ᱜᱮᱵᱚᱱ ᱠᱷᱚᱡᱚᱜᱼᱟ, ᱦᱮᱸ ᱡᱟᱛᱮ ᱱᱚᱣᱟ ᱫᱩᱱᱤᱭᱟᱹ ᱡᱟᱛᱮ ᱱᱚᱣᱟ ᱫᱩᱱᱭᱟᱹ ᱨᱮ ᱢᱟᱹᱱᱢᱤ ᱥᱩᱠᱷ ᱥᱟᱱᱛᱤ ᱛᱮᱵᱚᱱ ᱛᱟᱦᱮᱸ ᱫᱟᱲᱮᱭᱟᱜ ᱢᱟ ᱱᱚᱣᱟ ᱜᱮᱛᱚ᱾ ᱪᱟᱸᱫᱚ ᱵᱚᱸᱜᱟ ᱴᱷᱮᱱ ᱱᱮᱦᱚᱨ ᱡᱚᱸᱦᱟᱨ ᱟᱵᱚ ᱢᱟᱹᱱᱢᱤᱭᱟᱜ ᱫᱚ।
ᱦᱳᱭ ᱦᱳᱭ ᱴᱷᱤᱠ, ᱚᱱᱟᱜᱮ ᱪᱟᱸᱫᱚ ᱵᱚᱸᱜᱟ ᱴᱷᱮᱡ, ᱪᱟᱸᱫᱚ ᱵᱚᱸᱜᱟ ᱡᱩᱫᱤ ᱢᱚᱡᱽ ᱛᱮ ᱫᱟᱭᱟ ᱟᱵᱚᱱᱟ ᱛᱚ ᱟᱹᱰᱤ ᱱᱟᱯᱟᱭ ᱜᱮᱵᱚᱱ ᱛᱟᱦᱮᱱᱟ। ᱟᱨ ᱜᱚᱝᱠᱮ ᱢᱮᱱᱮᱫ ᱠᱟᱱᱟᱞᱤᱧ, ᱟᱵᱮᱱᱟᱜ ᱦᱟᱸᱜ ᱵᱮᱠᱜᱨᱟᱣᱩᱱᱰ ᱥᱟᱣᱩᱱᱰ ᱟᱸᱡᱚᱢ ᱦᱤᱡᱩᱜ ᱠᱟᱱᱟ ᱦᱟᱸᱜ, ᱱᱚᱣᱟ ᱫᱚ ᱪᱩᱯᱪᱟᱯ ᱧᱚᱜ ᱡᱟᱭᱜᱨᱨ ᱦᱟᱸᱜ ᱟ ᱛᱟᱦᱮᱱ ᱵᱮᱱ ᱦᱟᱸᱜ। ᱥᱮᱫᱟᱭ ᱥᱮ ᱚᱱᱮᱠᱚ ᱢᱮᱱᱟ ᱱᱤᱛᱚᱜ ᱟᱞᱟᱝ ᱛᱟᱞᱟᱨᱮ ᱢᱤᱫ ᱵᱟᱨ ᱚᱱᱠᱟ ᱜᱮ ᱫᱟᱢᱟᱱᱟᱜ ᱠᱟᱛᱷᱟ ᱞᱟᱝ ᱨᱚᱯᱚᱲᱟ᱾ ᱟᱭᱢᱟ ᱜᱮ ᱪᱮᱫ ᱠᱚ ᱪᱚᱝ, ᱛᱚ ᱚᱱᱟ ᱨᱚᱯᱚᱲ ᱚᱠᱛᱚ ᱨᱮ ᱡᱟᱛᱮ ᱡᱮᱢᱚᱱ ᱮ ᱴᱟᱜ ᱥᱟᱣᱩᱱᱰ ᱥᱮ ᱮᱴᱟᱜ ᱚᱥᱩᱵᱤᱫᱷᱟ ᱡᱟᱛᱮ ᱡᱮᱢᱚᱱ ᱵᱟᱞᱟᱝ ᱧᱟᱢ।
ᱵᱟ ᱵᱟ ᱵᱟᱝ ᱜᱚᱝᱠᱮ ᱵᱟᱝ᱾ ᱟᱪᱪᱷᱟ ᱟᱪᱪᱷᱟ ᱴᱷᱤᱠ ᱴᱷᱤᱠ।
ᱛᱚᱵᱮ ᱟ ᱜᱚᱝᱠᱮ ᱢᱮᱱᱮᱫ ᱠᱟᱱᱟᱞᱤᱧ ᱟ ᱟᱵᱚᱣᱟᱜ ᱚᱠᱟ ᱚᱠᱴᱟᱜ ᱟ ᱡᱩᱱ ᱪᱟᱸᱫᱳ ᱨᱩ ᱡᱩᱱ ᱪᱟᱸᱫᱳ ᱥᱮ ᱛᱤᱨᱤᱥ ᱛᱟᱹᱨᱤᱠᱷ ᱨᱮᱭᱟᱜ ᱥᱮ ᱛᱤᱨᱤᱥ ᱡᱩᱱ ᱛᱚ ᱚᱠᱟᱴᱟᱜ ᱯᱟᱨᱚᱢ ᱪᱟᱞᱟᱣᱮᱱ ᱛᱟᱵᱚᱱ, ᱛᱚ ᱱᱚᱣᱟ ᱫᱚ ᱦᱟᱸᱜ ᱟᱯᱮᱥᱮᱫ ᱫᱚ ᱦᱟᱸᱜ ᱪᱮᱫ ᱞᱮᱠᱟ ᱠᱚ ᱢᱟᱱᱟᱣ ᱵᱟᱲᱟ ᱜᱮ ᱛᱟᱵᱚᱱᱟ ᱛᱷᱚᱲᱟ ᱜᱟᱱ ᱠᱟᱹᱴᱤᱡ ᱞᱟᱹᱭ ᱟᱸᱡᱚᱢ ᱞᱟᱝ ᱢᱮᱥᱮ?
ᱮᱫ ᱟᱞᱮ ᱥᱮᱱ ᱮᱸ ᱛᱤᱨᱤᱥᱟ ᱡᱩᱱ ᱦᱩᱞ ᱢᱟᱦᱟ ᱤᱫᱤ ᱠᱟᱛᱮ ᱡᱟᱦᱟᱸ ᱵᱤᱱ ᱢᱮᱱᱮᱫ ᱟᱫᱚ ᱦᱮᱸ ᱵᱷᱟᱹᱜᱮ ᱛᱮᱜᱮ ᱞᱮ ᱢᱟᱱᱟᱣ ᱠᱮᱜᱼᱟ ᱱᱟᱭᱼᱱᱟᱯᱟᱭ ᱛᱮᱜᱮ᱾
ᱦᱳᱭ।
ᱟᱫᱚ ᱦᱮᱸ ᱱᱚᱝᱠᱟ ᱜᱮ ᱡᱟᱣ ᱥᱮᱨᱢᱟ ᱠᱷᱚᱱ ᱜᱮ, ᱟᱹᱞᱤᱧ ᱡᱟ ᱞᱤᱧ ᱧᱟᱢ ᱟᱹᱜᱩ ᱟᱠᱟᱫ। ᱚ ᱚᱱᱟ ᱠᱷᱚᱱ ᱜᱮ ᱱᱩᱠᱤᱱ ᱟᱵᱚᱨᱮᱱ ᱥᱤᱫᱩ ᱠᱟᱹᱱᱩ ᱫᱚ ᱫᱮᱵᱟ ᱥᱮᱵᱟ ᱞᱟᱦᱟ ᱠᱷᱚᱱ ᱠᱚ ᱦᱟᱯᱲᱟᱢ ᱠᱚᱠᱚ ᱫᱮᱵᱟ ᱥᱮᱵᱟ ᱟᱹᱜᱩ ᱟᱠᱟᱫ ᱠᱤᱱᱟ᱾ ᱟᱨ ᱱᱤᱭᱟᱹ ᱡᱩᱜᱽ ᱨᱮ ᱱᱤᱛᱚᱜ ᱚ ᱱᱟᱦᱟᱜ ᱱᱮ ᱦᱚᱲ ᱦᱚᱸ ᱫᱮᱵᱟ ᱥᱮᱵᱟ ᱦᱩᱭᱩᱜ ᱠᱟᱱᱟ᱾ ᱵᱷᱚᱠᱛᱤ ᱢᱮᱱᱟᱜᱼᱟ, ᱱᱩᱠᱤᱱ ᱪᱮᱛᱟᱱ ᱨᱮ ᱟᱵᱚᱣᱟᱜ᱾
ᱦᱚᱭ ᱦᱳᱭ ᱦᱳᱭ᱾ ᱦᱳᱭ᱾
ᱛᱮᱦᱮᱧ ᱱᱩᱠᱤᱱ ᱠᱷᱟᱹᱛᱤᱨ ᱛᱮᱜᱮ, ᱟᱵᱚᱱᱟᱜ ᱱᱚᱣᱟ ᱚᱛ ᱦᱟᱥᱟ ᱱᱤᱛᱚᱜ ᱟᱯᱚᱴᱷᱮᱱ ᱢᱮᱱᱟᱜ-ᱟ।
ᱴᱷᱤᱠ ᱴᱷᱤᱠ᱾ ᱦᱚᱭ ᱟᱞᱮ ᱥᱮᱫ ᱦᱚᱸ ᱡᱮᱞᱮᱠᱟ ᱟᱫᱚᱢ ᱢᱮᱱᱟ ᱥᱮᱫᱟᱭ ᱠᱷᱚᱡ ᱜᱮ ᱟᱹᱰᱤ ᱫᱚᱢᱮ ᱜᱮᱠᱚ ᱢᱟᱱᱟᱣᱟ, ᱟᱨ ᱠᱟᱹᱴᱤᱡ ᱠᱷᱚᱡ ᱜᱮᱞᱤᱧ ᱧᱮᱞ ᱟᱹᱜᱩ ᱟᱠᱟᱫᱟ ᱥᱮᱞᱤᱧ ᱧᱮᱞ ᱦᱟᱨᱟ ᱟᱹᱜᱩ ᱟᱠᱟᱫᱟ ᱦᱟᱸᱜ᱾ ᱡᱮ ᱵᱚᱪᱷᱚᱨ ᱵᱚᱪᱷᱚᱨ ᱢᱟᱱᱮ ᱟᱹᱰᱤ ᱫᱚᱢᱮ ᱜᱮᱠᱚ ᱢᱟᱱᱟᱣᱟ᱾ ᱡᱟᱠ ᱡᱚᱢᱚᱠ ᱜᱮ ᱦᱚᱲ ᱠᱚ ᱦᱩᱭ ᱵᱟᱲᱟᱜᱼᱟ᱾ ᱛᱚ ᱡᱟᱭᱦᱳᱠ᱾ ᱠᱚ-ᱟ᱾ ᱟᱞᱤᱧ ᱦᱚᱸ ᱱᱮᱛᱟᱨ ᱡᱮᱞᱮᱠᱟ ᱞᱤᱧ ᱧᱮᱞ ᱵᱟᱲᱟᱭᱟ ᱡᱮ ᱦᱩᱭᱩᱜ-ᱟ ᱥᱮ ᱟᱹᱞᱤᱧ ᱦᱚᱞᱤᱧ ᱪᱟᱞᱟᱜ-ᱟ ᱥᱚᱝᱜᱮ ᱜᱮᱭᱟ ᱞᱤᱧ᱾ ᱛᱚ ᱟᱹᱰᱤ ᱱᱟᱯᱟᱭ ᱜᱮ ᱵᱩᱡᱷᱟᱹᱜᱼᱟ ᱦᱟᱱᱛᱮ ᱱᱟᱛᱮᱱ ᱠᱚ ᱦᱚᱲ ᱠᱚ ᱦᱤᱡᱩᱜᱼᱟ ᱠᱚ, ᱛᱚ ᱡᱟᱣᱨᱟ ᱟ ᱠᱚ᱾ ᱛᱚ ᱟᱞᱮ ᱫᱚ ᱦᱟᱸᱜ ᱜᱚᱢᱠᱮ ᱱᱚᱝᱠᱟ ᱠᱟᱱᱟ ᱚᱱᱮ ᱠᱚ ᱢᱮᱱᱟ ᱦᱩᱞ ᱢᱟᱦᱟ ᱦᱤᱞᱳᱜ ᱫᱚ ᱦᱟᱸᱜ ᱚᱱᱠᱟᱟᱜ ᱜᱮ ᱢᱟᱱᱮ ᱚᱱᱟ ᱦᱩᱞ ᱢᱟᱦᱟ ᱞᱟᱦᱟᱭ ᱞᱟᱹᱜᱤᱫ ᱪᱤᱴᱷᱤ ᱥᱟᱠᱟᱢ ᱪᱷᱟᱯᱟ ᱠᱟᱛᱮ ᱦᱟᱸ ᱚᱝᱠᱟ ᱜᱮᱞᱮ ᱯᱟᱥᱱᱟᱣ ᱠᱮᱫ ᱜᱮ᱾ ᱟᱨ ᱪᱤᱴᱷᱤ ᱥᱟᱠᱟᱢ ᱦᱚᱛᱮᱛᱮ ᱜᱮ ᱦᱟᱸᱜ ᱢᱟᱱᱮ ᱴᱷᱟᱹᱣᱠᱟᱹ ᱠᱚ ᱥᱮ ᱡᱟᱜᱟ ᱠᱚ ᱦᱚᱸᱜ ᱢᱟᱱᱮ ᱞᱮ ᱵᱟᱲᱟᱭ ᱚᱪᱚ ᱠᱚᱣᱟ᱾ ᱥᱮ ᱫᱤᱱ ᱰᱮᱴ ᱠᱚ ᱦᱚᱸ ᱟᱫᱚ ᱚᱱᱟ ᱥᱟᱹᱯᱛᱮ ᱜᱮ ᱦᱟᱸᱜ ᱞᱮ ᱱᱮᱣᱛᱟ ᱠᱚᱣᱟ ᱡᱚᱛᱚ ᱦᱚᱲ ᱜᱮ᱾ ᱟᱭᱢᱟ ᱰᱤᱥᱴᱨᱤᱠ ᱨᱮᱱ ᱜᱮ ᱟᱫᱚ ᱚᱱᱟ
ᱟᱪᱶᱷᱟ ᱪᱷᱟ ᱪᱷᱟ᱾
ᱞᱟᱦᱟ ᱠᱷᱚᱱ ᱜᱮ ᱟᱨ ᱱᱮᱛᱟᱨ ᱠᱚ ᱥᱮᱴᱮᱨᱚᱜ ᱠᱟᱱ ᱜᱮᱭᱟ᱾ ᱛᱚ ᱢᱚᱡᱽ ᱜᱮ ᱵᱩᱡᱷᱟᱹ ᱠᱟᱱᱟ᱾ ᱛᱚ ᱥᱮᱴᱮᱨᱚᱜ ᱠᱟᱱ ᱠᱷᱟᱹᱛᱤᱨ ᱛᱮ ᱟᱨ ᱡᱩᱱ ᱛᱤᱨᱤᱥ ᱛᱟᱹᱨᱤᱠᱷ ᱥᱮᱫ ᱚᱱᱟ ᱦᱩᱞ ᱢᱟᱦᱟ ᱦᱤᱞᱳᱜ ᱫᱚ ᱦᱟᱸᱜ ᱩᱱ ᱦᱤᱞᱟᱹᱜ ᱫᱚ ᱚᱱᱠᱟᱜᱮ ᱟᱨᱦᱚᱸ ᱚᱱᱠᱟᱜᱮ ᱟ ᱞᱟᱹᱴᱩ ᱢᱟᱦᱟ ᱥᱟᱹᱭ ᱠᱚ ᱥᱮ ᱚᱱᱠᱟ ᱜᱮ ᱟ ᱢᱟᱨᱟᱝ ᱯᱮᱲᱟ ᱠᱚ ᱵᱚᱱ ᱢᱮᱛᱟᱟᱣ ᱠᱚᱣᱟ ᱩᱱᱠᱩ ᱦᱚᱸ ᱞᱮ ᱱᱮᱣᱛᱟ ᱫᱚᱦᱚ ᱠᱟᱠᱚ ᱠᱟᱱᱟ ᱦᱟᱸᱜ ᱡᱮᱞᱮᱠᱟ ᱡᱟᱛᱮ ᱡᱮᱢᱚᱱ ᱩᱱ ᱦᱤᱞᱳᱜ ᱫᱚ ᱢᱟᱱᱮ ᱩᱱᱠᱩᱣᱟᱜ ᱥᱮ ᱚᱱᱠᱟ ᱥᱤᱫᱩ ᱠᱟᱱᱦᱩ ᱢᱩᱱ ᱥᱤᱫᱩᱼᱠᱟᱱᱩ ᱛᱟᱹᱠᱤᱱᱟᱜ ᱥᱮ ᱥᱟᱶᱛᱮ ᱟᱨᱦᱚᱸ ᱪᱟᱸᱫ ᱵᱷᱳᱭᱨᱚᱵ ᱯᱷᱩᱞᱳ ᱡᱷᱟᱱᱚ ᱠᱚ ᱢᱮᱱᱟᱜ ᱠᱚᱣᱟ ᱦᱟᱸᱜ᱾ ᱛᱚ ᱩᱱᱠᱩ ᱵᱤᱥᱚᱭ ᱛᱮᱜᱮ ᱦᱟᱸᱜ ᱡᱮᱢᱚᱱ ᱟᱜᱟᱢ ᱫᱤᱱ ᱨᱮ ᱱᱟᱜᱟᱢ ᱠᱟᱛᱷᱟ ᱠᱚ ᱟᱸᱡᱚᱢ ᱵᱚᱱ᱾ ᱛᱚ ᱱᱚᱣᱟ ᱵᱤᱥᱚᱭ ᱛᱮᱦᱚᱸ ᱢᱟᱱᱮ ᱡᱚᱛᱷᱮᱥᱴᱚ ᱩᱱᱠᱩᱣᱟᱜ ᱛᱮ ᱠᱚᱨᱛᱚᱵᱽᱵᱚ ᱦᱚ ᱛᱟᱦᱮᱱ ᱠᱟᱱᱟ ᱥᱮ ᱚᱱᱟ ᱠᱷᱟᱹᱛᱤᱨ ᱛᱮ ᱢᱟ ᱮᱛᱮ ᱵᱚᱱ ᱱᱮᱣ ᱛᱟᱣ ᱠᱚᱣᱟ ᱦᱟᱸᱜ᱾ ᱛᱚ ᱱᱶᱛᱟᱭᱮᱫ ᱱᱮᱣᱛᱟ ᱵᱟᱲᱟ ᱠᱟᱛᱮ ᱚᱱᱟ ᱡᱚᱛᱷᱮᱥᱴᱚ ᱟᱹᱰᱤ ᱜᱟᱱ ᱜᱮᱠᱚ ᱞᱟᱹ ᱞᱟᱹᱭᱵᱚᱱ ᱠᱟᱱ ᱜᱮᱭᱟ ᱟᱨ ᱡᱟᱭᱦᱳᱠ ᱛᱚ ᱚᱝᱠᱟᱜᱮ ᱩᱱᱦᱤᱞᱳᱜ ᱡᱟᱣᱨᱟ ᱵᱟᱲᱟᱜ ᱠᱟᱱᱟᱞᱮ ᱛᱚ ᱠᱟᱹᱴᱤᱡ ᱜᱤᱫᱟᱹᱨ ᱠᱟᱱ ᱯᱤᱫᱟᱹᱨ ᱠᱟᱱ ᱥᱮ ᱜᱚᱜᱚ, ᱵᱟᱵᱟ, ᱵᱚᱭᱦᱟ, ᱢᱤᱥᱛᱨᱟ ᱠᱚ ᱡᱚᱛᱚ ᱦᱚᱲᱞᱮ ᱡᱟᱣᱨᱨᱟ ᱠᱟᱱᱟ᱾ ᱛᱚ ᱡᱟᱣᱨᱟ ᱡᱟᱣᱨᱟ ᱵᱟᱲᱟ ᱠᱟᱛᱮᱜ, ᱩᱝᱠᱩ ᱢᱟᱦᱟᱥᱚᱭ ᱠᱚ ᱟᱛᱮᱜ ᱚᱱᱟ ᱠᱟᱛᱷᱟ ᱠᱚ ᱞᱟᱹᱭ ᱟᱸᱡᱚᱢ ᱵᱟᱲᱟ ᱟᱞᱮ ᱠᱟᱱᱟ᱾ ᱛᱚ ᱩᱝᱠᱩᱣᱟᱜ ᱥᱮ ᱩᱝᱠᱩ ᱦᱚᱛᱮ ᱛᱮᱜᱮ ᱟᱭᱢᱟᱤ ᱠᱟᱛᱷᱟ ᱞᱮ ᱵᱟᱰᱟᱭᱫᱟ ᱡᱮ ᱦᱩᱞ ᱢᱟᱦᱟ ᱫᱚ ᱪᱮᱫ ᱠᱟᱱᱟ ᱥᱮ ᱚᱠᱚᱭ ᱵᱤᱥᱟᱹᱭ ᱛᱮ ᱦᱚᱭᱛᱳ ᱦᱩᱭᱩᱜ ᱠᱟᱱᱟ᱾ ᱛᱚ, ᱱᱚᱣᱟ ᱠᱟᱛᱷᱟ ᱟᱭᱢᱟ ᱜᱮ ᱢᱟᱱᱮ ᱵᱟᱰᱟᱭ ᱧᱟᱢᱚᱜ ᱠᱟᱱᱟ᱾ ᱚᱱᱟ ᱩᱱᱠᱩ ᱦᱚᱛᱮᱛᱮ ᱟᱨ ᱱᱚᱣᱟ ᱠᱟᱛᱷ ᱠᱟᱛᱷᱟ ᱜᱮ ᱡᱟᱛᱮ ᱡᱮᱢᱚᱱ ᱵᱟᱰᱟᱭ ᱧᱟᱢᱚᱜ ᱚᱱᱟ ᱠᱷᱟᱹᱛᱤᱨ ᱛᱮᱜᱮ ᱩᱱᱠᱩ ᱠᱚᱫᱚ ᱠᱚ ᱱᱮᱣᱛᱟᱭᱮᱫ ᱠᱚᱣᱟ᱾ ᱟᱨᱻ ᱡᱟᱭᱦᱳᱠ ᱟᱨ ᱚᱱᱟ ᱥᱟᱶ ᱥᱟᱶᱛᱮ ᱟᱨᱦᱚᱸ ᱢᱤᱫᱴᱮᱱ ᱦᱚᱭᱛᱳ ᱟᱵᱩᱣᱟᱜ ᱥᱚᱨᱠᱟᱨ ᱠᱚᱴᱷᱮᱡ ᱠᱷᱚᱱ ᱱᱤᱭᱟᱹᱵᱟᱨ ᱦᱚᱭᱛᱳ ᱪᱮᱫ ᱠᱚᱪᱚᱝ ᱟᱭᱢᱟ ᱜᱮ ᱦᱟᱸᱜ ᱟᱸᱻ ᱧᱮᱞ ᱞᱮᱠᱷᱟᱡ ᱵᱮᱱ ᱵᱟᱵᱚᱱ ᱧᱟᱢ ᱠᱟᱫᱟ ᱦᱟᱸᱜ᱾ ᱛᱚ ᱱᱚᱣᱟ ᱠᱚ ᱵᱤᱥᱚᱭ ᱛᱮᱦᱚᱸ ᱩᱱᱦᱤᱞᱳᱜ ᱠᱚ ᱢᱤᱴᱤᱝ ᱟᱸᱡᱚᱢᱮᱫ ᱠᱟᱱ ᱜᱮᱭᱟ᱾ ᱟᱨ ᱜᱟᱯᱟᱞᱢᱟᱨᱟᱣ ᱦᱩᱭᱩᱜ ᱠᱟᱱ ᱜᱮᱭᱟ ᱚᱱᱮ ᱚᱝᱠᱟ᱾
ᱟᱪᱪᱷᱟ᱾
ᱟᱨ ᱚᱱᱟ ᱛᱟᱭᱚᱢ ᱢᱟ ᱦᱟᱸᱜ ᱡᱮᱞᱮᱠᱟ ᱵᱮᱱ ᱢᱮᱱᱟ ᱚᱝᱠᱟ ᱜᱮ ᱦᱩᱞ ᱢᱟᱦᱟ ᱤᱫᱤ ᱠᱟ ᱠᱟᱛᱮᱫ ᱜᱮ ᱦᱟᱸᱜ ᱢᱤᱫ ᱵᱟᱨ ᱫᱚᱝ ᱞᱟᱜᱽᱬᱮ ᱮᱱᱮᱡ ᱥᱮᱨᱮᱧ ᱢᱟ ᱛᱟᱸᱦᱮᱱ ᱜᱮᱭᱟ᱾ ᱠᱟᱹᱴᱤᱡ ᱢᱟᱪᱷᱟ ᱧᱚᱜ ᱛᱮ᱾ ᱛᱚ, ᱚᱱᱮ ᱚᱝᱠᱟ ᱠᱚ, ᱚᱝᱠᱟ ᱠᱟᱛᱮ ᱜᱮ ᱡᱮᱢᱚᱱ ᱟᱞᱮ ᱫᱚᱞᱮ ᱯᱟᱨᱚᱢ ᱵᱟᱲᱟᱭᱫᱟ᱾ ᱟᱨ ᱚᱝᱠᱟᱜᱮ ᱦᱟᱸᱜ ᱡᱟᱭᱜᱟ ᱡᱟᱭᱜᱟ ᱛᱮ ᱢᱮᱱᱟᱜ-ᱟ ᱡᱮ, ᱩᱝᱠᱩ ᱫᱚ ᱱᱮᱥ ᱫᱚ ᱦᱟᱸᱜ ᱞᱤᱧ ᱧᱮᱞ ᱠᱮᱫᱟ ᱡᱮᱞᱮᱠᱟ ᱢᱟᱱᱮ ᱢᱤᱫᱴᱮᱡ ᱠᱟᱦᱱᱤ ᱠᱚ ᱵᱮᱱᱟᱣ ᱠᱮᱫᱟ ᱡᱮ ᱵᱟᱵᱟ ᱥᱤᱫᱷᱩ ᱢᱩᱨᱢᱩ ᱥᱮ ᱠᱟᱹᱱᱦᱩ ᱢᱩᱨᱢᱩ ᱛᱟᱹᱠᱤᱱᱟᱜ᱾ ᱥᱮ ᱪᱟᱸᱫᱽ, ᱵᱷᱳᱭᱨᱳᱵᱽ, ᱯᱷᱩᱞᱳ, ᱡᱷᱟᱱᱩ, ᱩᱱᱠᱩᱣᱟᱜ ᱵᱤᱥᱚᱭ ᱛᱮ ᱢᱤᱫᱴᱮᱡ ᱠᱟᱹᱦᱱᱤ ᱵᱮᱱᱟᱣ ᱠᱟ ᱠᱟᱛᱮᱫ ᱱᱟᱴᱚᱠ ᱦᱤᱥᱟᱹᱵᱽ ᱛᱮᱠᱚ ᱩᱫᱩᱜ ᱦᱚᱪᱚ ᱠᱮᱫᱟ᱾ ᱛᱚ, ᱟᱹᱰᱤ ᱟᱹᱞᱤᱧ ᱦᱚᱞᱤᱧ ᱧᱮᱞ ᱵᱟᱲᱟᱭ ᱠᱮᱫᱟ ᱟᱹᱰᱤ ᱱᱟᱯᱟᱭ ᱜᱮ ᱵᱩᱡᱷᱟᱹᱣ ᱵᱟᱲᱟᱭᱱᱟ ᱟᱹᱰᱤ ᱢᱚᱡᱽ ᱠᱟᱹᱢᱤ ᱠᱚᱠᱚ ᱠᱟᱹᱢᱤ ᱠᱮᱫᱟ, ᱟᱨ ᱚᱱᱟ ᱱᱟᱴᱚᱠ ᱥᱮ ᱠᱟᱹᱦᱱᱤ ᱦᱚᱛᱮᱛᱮ ᱩᱫᱩᱜ ᱞᱮᱠᱚ ᱠᱷᱟᱡ, ᱢᱟᱱᱮ ᱜᱤᱫᱟᱹᱨ ᱥᱮ ᱞᱟᱹᱴᱩ ᱠᱚᱦᱚᱸ ᱢᱟᱱᱮ ᱟᱹᱰᱤ ᱟᱞᱜᱟ ᱠᱚ ᱵᱩᱡᱷᱟᱹᱣ ᱫᱟᱲᱮᱭᱟᱜ-ᱟ, ᱚᱱᱠᱟᱞᱤᱧ ᱢᱚᱱᱮ ᱵᱟᱲᱟᱭᱮᱫᱟ ᱟᱹᱞᱤᱧ ᱫᱚ᱾
ᱦᱩᱸ, ᱴᱷᱤᱠ ᱴᱷᱤᱠ᱾
ᱛᱚᱵᱮ ᱦᱮᱸ, ᱡᱟᱭᱜᱟ ᱡᱟᱭᱜᱟᱛᱮ ᱟᱨᱦᱚᱸ ᱱᱤᱭᱟᱹ ᱦᱚᱞᱤᱧ ᱧᱮᱞ ᱠᱮᱫᱟ ᱡᱮ ᱟᱵᱚ ᱚᱠᱟᱴᱟᱜ ᱦᱩᱞ ᱢᱟᱦᱟ ᱦᱤᱞᱳ ᱩᱱᱠᱩ ᱢᱟᱱᱮ ᱚᱱᱠᱟᱜ ᱜᱮ ᱦᱟᱸᱜ ᱢᱟᱱᱮ ᱥᱤᱝᱜᱟᱨ ᱠᱚᱠᱚ ᱱᱮᱣᱛᱟ ᱵᱟᱲᱟ ᱞᱮᱫ ᱠᱚᱣᱟ ᱥᱮᱨᱮᱧ ᱦᱪᱚᱭ ᱞᱟᱹᱜᱤᱫ ᱛᱮ, ᱟᱨ ᱚᱱᱠᱟ ᱥᱤᱝᱜᱟᱸᱨ ᱠᱚ ᱱᱮᱣᱛᱟ ᱵᱟᱲᱟ ᱞᱮᱠᱚ ᱠᱷᱟᱱ ᱢᱟᱱᱮ ᱩᱱᱠᱩ ᱢᱟ ᱦᱟᱸᱜ ᱚᱱᱮ ᱠᱚ ᱢᱮᱱᱟ ᱰᱤᱡᱮ ᱥᱮᱨᱮᱧ ᱥᱮᱪᱮᱫ ᱥᱮᱨᱮᱧ ᱟᱭᱢᱟᱜᱟᱱ ᱪᱮᱫ ᱠᱚᱪᱚᱝ ᱠᱚ ᱥᱮᱨᱮᱧᱟ ᱚᱱᱟ ᱢᱟ ᱛᱟᱸᱦᱮᱱ ᱜᱮᱛᱟ ᱠᱚᱣᱟ᱾ ᱛᱚ ᱚᱝᱠᱟᱛᱮ ᱦᱩᱭ ᱵᱟᱲᱟᱭᱱᱟ ᱛᱚ ᱰᱤᱡᱮ ᱥᱮᱨᱮᱧ ᱠᱚ ᱪᱮᱫ ᱥᱮᱨᱮᱧ ᱠᱚᱠᱚ ᱥᱮᱨᱮᱧ ᱵᱟᱲᱟ ᱠᱮᱫᱟ, ᱱᱮᱣᱛᱟ ᱠᱚ᱾ ᱦᱮᱸ ᱥᱤᱝᱜᱟᱨ ᱠᱚ, ᱛᱚ ᱦᱮᱸ ᱱᱚᱣᱟ ᱫᱚ ᱦᱟᱸᱜ ᱜᱚᱝᱠᱮ ᱟᱞᱮ ᱫᱚ ᱟᱹᱰᱤ ᱵᱷᱟᱹᱜᱤ ᱫᱚ ᱦᱟᱸᱜ ᱵᱟᱞᱮ ᱟᱹᱭᱠᱟᱹᱣ ᱞᱮᱫᱟ ᱡᱮ ᱩᱱ ᱦᱤᱞᱳᱜ ᱫᱚ ᱢᱟᱱᱮ ᱡᱮᱞᱮᱠᱟ ᱵᱮᱱ ᱢᱮᱱ ᱠᱮᱭᱟ ᱟᱵᱚᱣᱟᱜ ᱫᱚ ᱨᱟᱹᱥᱠᱟᱹ ᱞᱮᱠᱟᱱᱟᱜ ᱫᱤᱱ ᱫᱚ ᱮᱱᱛᱮ ᱵᱟᱝ ᱛᱟᱦᱮᱸ ᱠᱟᱱ ᱛᱟᱵᱚᱱᱟ᱾ ᱟᱵᱚᱣᱟᱜ ᱫᱚ ᱢᱤᱫ ᱢᱤᱫᱴᱮᱱ ᱫᱩᱠ ᱨᱮᱭᱟᱜ ᱜᱮ ᱢᱤᱫᱴᱮᱱ ᱢᱟᱦᱟ ᱛᱟᱦᱮᱸ ᱠᱟᱱ ᱛᱟᱵᱚᱱᱟ᱾ ᱛᱚ, ᱩᱱᱦᱤᱞᱳᱜ ᱢᱟᱱᱮ ᱩᱝᱠᱩ ᱛᱚ, ᱥᱤᱝᱜᱟᱨ ᱠᱚ ᱦᱚᱦᱚ ᱵᱟᱲᱟ ᱠᱟᱛᱮᱫ ᱢᱟᱱᱮ ᱠᱚ ᱥᱮᱨᱮᱧ ᱦᱚᱪᱚᱭᱮᱫ ᱠᱚᱣᱟ, ᱨᱟᱹᱥᱠᱟᱹ ᱦᱚᱪᱚᱭᱮᱫ ᱠᱚᱣᱟ ᱠᱚ᱾ ᱮᱠᱪᱩᱞᱤ ᱟᱹᱞᱤᱧ ᱫᱚᱞᱤᱧ ᱞᱤᱧ ᱢᱮᱱᱟ ᱥᱤᱝᱜᱟᱨ ᱦᱚᱦᱚ ᱠᱟᱛᱮᱫ ᱚᱸᱰᱮ ᱫᱚ ᱥᱮᱨᱮᱧ ᱦᱚᱪᱚ ᱠᱚ᱾ ᱥᱮ ᱨᱟᱹᱥᱠᱟᱹ ᱦᱚᱪᱚᱣᱟᱠᱚ ᱨᱮᱭᱟᱜ ᱞᱟᱹᱠᱛᱤ ᱫᱚᱛᱚ ᱵᱟᱹᱱᱩᱜ ᱟᱠᱟᱫᱟ᱾ ᱛᱚ ᱟᱵᱮᱱ ᱜᱮ ᱛᱷᱚᱲᱟ ᱠᱟᱹᱴᱤᱡ ᱮ ᱜᱟᱱ ᱱᱚᱣᱟ ᱵᱤᱥᱚᱭ ᱛᱮ ᱡᱩᱫᱤ ᱡᱟᱦᱟᱱᱟᱜ ᱵᱮᱱ ᱨᱚᱲ ᱠᱷᱟᱡ ᱛᱚ ᱨᱚᱲ ᱟᱸᱡᱚᱢ ᱞᱟᱝ ᱢᱮ
ᱦᱮᱸ ᱦᱮᱸ ᱦᱚᱭ ᱱᱚᱣᱟ ᱦᱚᱸ ᱟᱹᱞᱤᱧ ᱯᱟᱦᱴᱟ ᱠᱷᱚᱱ ᱦᱚᱸ ᱱᱚᱣᱟ ᱜᱮᱞᱤᱧ ᱞᱟᱹᱭᱟ ᱡᱮ ᱩᱱ ᱦᱤᱞᱳᱜ ᱫᱚ ᱱᱚᱝᱠᱟᱱ ᱫᱤᱱ ᱛᱟᱦᱮᱸᱠᱟᱱᱟ ᱟᱨ ᱱᱩᱭᱟᱜ ᱱᱚᱝᱠᱟ
ᱱᱚᱝᱠᱟ ᱥᱤᱝᱜᱟᱸᱨ ᱠᱚ ᱟᱹᱜᱩ ᱠᱟᱛᱮᱫ ᱱᱚᱝᱠᱟ ᱮᱱᱮᱡ ᱥᱮᱨᱮᱧ ᱦᱚᱪᱚ ᱫᱚ ᱵᱟᱝᱜᱮ ᱴᱷᱤᱠ ᱜᱮ ᱟᱰᱤ ᱵᱟᱲᱤᱡ ᱟᱹᱭᱠᱟᱹᱜ-ᱟ ᱟᱵᱚ ᱯᱟᱦᱴᱟ ᱠᱷᱚᱱᱟᱜ ᱫᱚ ᱟᱰᱤ ᱵᱟᱲᱤᱡ ᱜᱮᱭ ᱠᱟᱹᱢᱤ ᱠᱟᱜᱼᱟᱭ ᱢᱮᱱᱠᱷᱟᱱ ᱡᱟᱨ ᱡᱚᱱᱤᱭᱮ ᱪᱮᱫ ᱵᱤᱱ ᱞᱟᱹᱭᱟ ᱱᱚᱝᱠᱟ ᱠᱟᱢᱤ ᱫᱚ ᱵᱟᱝ ᱴᱷᱤᱠ ᱠᱟᱱ ᱛᱟᱭ ᱛᱟᱦᱮᱸ ᱠᱟᱱᱟ ᱡᱮ ᱩᱱᱞᱮᱠᱟ ᱩᱱ ᱦᱤᱞᱳᱜ ᱞᱮᱠᱟᱱ ᱫᱤᱱ ᱨᱮᱫᱚ ᱟᱵᱚ ᱫᱚ ᱫᱩᱠ ᱨᱮᱱᱟᱜ ᱫᱤᱱ ᱠᱟᱱ ᱛᱟᱵᱚᱱᱟ ᱟᱨ ᱱᱚᱝᱠᱟ ᱫᱚ ᱚᱱᱟ ᱵᱟᱝ ᱴᱷᱤᱠ ᱜᱮ ᱦᱩᱭ ᱞᱮᱱᱟ ᱟᱨᱠᱤ ᱟᱞᱤᱧ ᱤᱧ ᱟᱞᱤᱧ ᱯᱟᱦᱟᱴᱟ ᱠᱷᱚᱱ ᱱᱚᱝᱠᱟ ᱜᱮᱞᱤᱧ ᱞᱟᱹᱭᱟ ᱟᱨᱠᱤ
ᱦᱳᱭ ᱦᱳᱭ ᱟᱫᱚ ᱱᱚᱣᱟ ᱫᱚ ᱚᱱᱮ ᱡᱮ ᱢᱤᱫ ᱵᱟᱨ ᱚᱱᱠᱟ ᱡᱟᱜᱟ ᱡᱟᱜᱟ ᱛᱮ ᱦᱩᱭᱩᱜ ᱠᱟᱱᱟ ᱦᱟᱸᱜ ᱟᱨ ᱥᱟᱶᱛᱮ ᱥᱮᱥ ᱢᱮᱥ ᱨᱮ ᱠᱷᱮᱞ ᱠᱚ ᱫᱚᱦᱚ ᱦᱚᱪᱚᱭᱮᱫᱟ ᱦᱟᱸᱜ ᱰᱤᱡᱮ ᱮᱱᱮᱡ ᱠᱚ ᱥᱮ ᱰᱤᱡᱮ ᱥᱮᱨᱮᱧ ᱠᱚ ᱚᱱᱠᱟ ᱠᱚ ᱫᱚᱦᱚ ᱦᱚᱪᱚᱭᱮᱫᱟ ᱦᱟᱸᱜ ᱫᱚ ᱟᱫᱚ ᱱᱚᱣᱟ ᱫᱚ ᱟᱭᱢᱟ ᱦᱚᱲ ᱜᱮᱠᱚ ᱢᱮᱱᱮᱫ ᱠᱟᱱᱟ ᱵᱤᱨᱳᱫ ᱡᱟᱹᱨᱩᱲᱟ ᱛᱚ ᱟᱹᱞᱤᱧ ᱦᱚᱸ ᱦᱳᱭ ᱟᱹᱞᱤᱧ ᱦᱚᱸ ᱱᱚᱣᱟ ᱫᱚ ᱮᱱᱛᱮᱫ ᱮᱠᱟᱞ ᱛᱮᱜᱮ ᱢᱟᱱᱮ ᱩᱱᱦᱤᱞᱳᱜ ᱫᱤᱱ ᱞᱮᱠᱟᱱᱟᱜ ᱦᱤᱥᱟᱹᱵ ᱛᱮᱫᱚ ᱚᱱᱟ ᱠᱚᱫᱚ ᱞᱮᱫ ᱛᱮᱫᱚᱧ ᱵᱤᱨᱳᱫ ᱜᱮᱭᱟ ᱟᱨ ᱟᱹᱞᱤᱧ ᱫᱚ ᱱᱤᱭᱟᱹ ᱞᱤᱧ ᱢᱮᱱᱮᱫ ᱪᱮᱫ ᱟᱨ ᱢᱤᱫ ᱥᱮ ᱢᱤᱫ ᱦᱚᱲ ᱥᱮ ᱵᱟᱨ ᱦᱚᱲ ᱦᱚᱛᱮ ᱛᱮᱫᱚ ᱦᱟᱸᱜ ᱵᱟᱝ ᱵᱤᱨᱳᱫᱚᱜ-ᱟ ᱱᱚᱣᱟ ᱫᱚ ᱛᱚ ᱟᱵᱚ ᱡᱚᱛᱚ ᱦᱚᱲ ᱡᱩᱢᱤᱫ ᱠᱟᱛᱮ ᱢᱤᱞᱟᱹᱣ ᱠᱟᱛᱮᱜ ᱚᱱᱟ ᱫᱚ ᱵᱤᱨᱤᱫ ᱡᱚᱨᱩᱲ ᱟᱵᱚᱱᱟ ᱟᱨ ᱵᱟᱝᱠᱷᱟᱱ ᱢᱤᱫ ᱦᱚᱲᱟᱜ ᱥᱮ ᱵᱟᱨ ᱦᱚᱲᱟᱜ ᱠᱟᱛᱷᱟ ᱫᱚ ᱦᱳᱭ ᱵᱟ ᱠᱚ ᱟᱸᱡᱚᱢᱟ, ᱦᱳᱭ᱾ ᱟᱫᱚ ᱚᱱᱠᱟᱜᱮ ᱡᱟᱛᱮ ᱡᱮᱢᱚᱱ ᱡᱚᱛᱚ ᱦᱚᱲ
ᱟᱵᱚᱱᱟ ᱚᱱᱟ ᱫᱚ ᱡᱚᱛᱚ ᱦᱚᱲ ᱡᱩᱢᱤᱫ ᱞᱟᱜᱟᱣ ᱵᱚᱱᱟ, ᱡᱚᱛᱚ ᱦᱚᱲ ᱡᱩᱢᱤᱫ ᱠᱟᱛᱮ ᱛᱟᱦᱚᱞᱮ ᱠᱷᱟᱱ ᱜᱮ ᱦᱩᱭᱩᱜᱼᱟ ᱚᱱᱟ ᱫᱚ᱾
ᱦᱳᱭ ᱱᱚᱝᱠᱟ ᱜᱮ ᱡᱟᱛᱮ ᱡᱮᱢᱚᱱ ᱵᱚᱱ ᱠᱩᱨᱩᱢᱩᱴᱩᱭ ᱟᱨ ᱵᱟᱝᱠᱷᱟᱱ ᱚᱱᱮ ᱠᱚ ᱢᱮᱱᱟ ᱟᱵᱩᱣᱟᱜ ᱥᱚᱢᱟᱡ ᱨᱮᱭᱟᱜ ᱦᱚᱸ ᱢᱚᱸᱪ ᱢᱚᱸᱪ ᱚᱠᱟᱴᱟᱜ ᱵᱷᱟᱜᱤᱜ ᱠᱟᱱᱟ ᱥᱮ ᱚᱠᱟᱴᱟᱜ ᱵᱟᱝ ᱵᱷᱟᱜᱤᱜ ᱠᱟᱱᱟ ᱱᱚᱣᱟ ᱮᱛᱮᱫ ᱧᱮᱧᱮᱞ ᱨᱮᱭᱟᱜ ᱠᱚᱨᱛᱚᱵᱵᱚ ᱢᱮᱱᱟᱜ ᱛᱟᱵᱚᱱᱟ ᱛᱚ, ᱟᱨ ᱱᱚᱣᱟ ᱚᱠᱟᱴᱟᱜ ᱦᱩᱞ ᱢᱟᱦᱟ ᱟᱵᱩᱣᱟᱜ ᱥᱚᱢᱟᱡᱽ ᱨᱮᱦᱚᱸ ᱥᱚᱢᱟᱡᱽ ᱟᱱᱰᱟᱨ ᱨᱮᱦᱚᱸ ᱵᱚᱱ ᱦᱟᱛᱟᱣ ᱫᱟᱲᱮᱭᱟᱜ ᱠᱟᱱᱟ ᱱᱚᱣᱟ ᱵᱚᱥᱛᱩ ᱫᱚ᱾ ᱟᱵᱩᱣᱟᱜ ᱥᱚᱢᱟᱡᱽ ᱟᱨ ᱡᱮᱞᱮᱠᱟ ᱟᱵᱚ ᱚᱱᱟ ᱦᱩᱞ ᱢᱟᱦᱟ ᱡᱩᱫᱤ ᱩᱞᱴᱟᱹ ᱥᱤᱫᱟᱹ ᱡᱚᱫᱤ ᱟᱵᱚᱵᱚᱱ ᱢᱟᱱᱟᱣ ᱠᱷᱟᱱ, ᱛᱚ ᱟᱵᱩ ᱞᱟᱹᱜᱤᱫ ᱛᱮᱦᱚᱸ ᱛᱚ ᱵᱷᱟᱜᱤ ᱫᱚ ᱵᱟᱝ ᱦᱩᱭᱩᱜᱼᱟ ᱟᱨ ᱮᱴᱟᱜ ᱡᱟᱜᱟ ᱨᱮᱱ ᱦᱚᱲ ᱥᱮ ᱮᱴᱟᱜ ᱢᱟᱱᱮ ᱵᱷᱟᱥᱟ ᱨᱮᱱ ᱦᱚᱲ ᱩᱱᱠᱩ ᱦᱚᱸᱠᱚ ᱞᱟᱸᱫᱟᱣ ᱵᱚᱱᱟ᱾ ᱡᱮ ᱛᱮᱦᱮᱧ ᱪᱮᱫ ᱞᱮᱠᱟᱱᱟᱜ ᱫᱤᱱ ᱠᱟᱱ ᱛᱟᱠᱚᱣᱟ ᱟᱨ ᱱᱩᱠᱩ ᱪᱮᱫ ᱠᱚ ᱪᱤᱠᱟᱹ ᱠᱟᱱᱟ᱾ ᱛᱚ ᱞᱟᱸᱫᱟ ᱨᱮᱱ ᱢᱤᱫᱴᱮᱱ ᱯᱟᱛ ᱨᱚᱵᱚᱱ ᱦᱩᱭᱩᱜᱼᱟ᱾ ᱛᱚ ᱟᱞᱤᱧ ᱟᱫᱚ ᱱᱤᱭᱟᱹ ᱜᱮᱞᱤᱧ ᱢᱮᱱᱟ ᱩᱱ ᱦᱤᱞᱳᱜ ᱦᱩᱞ ᱢᱟᱦᱟ ᱞᱮᱠᱟᱱᱟᱜ ᱫᱤᱱ ᱨᱮᱫᱚ ᱡᱟᱛᱮ ᱡᱮᱢᱚᱱ
ᱦᱩᱭ ᱠᱟᱛᱮᱫ ᱜᱮ ᱡᱟᱛᱮ ᱡᱮᱢᱚᱱ ᱢᱤᱫᱴᱮᱱ ᱚᱱᱠᱟᱜᱮ ᱜᱟᱞᱢᱟᱨᱟᱣ ᱥᱮ ᱢᱤᱴᱤᱝ ᱵᱚᱱ ᱫᱚᱦᱚᱭᱟ, ᱟᱨ ᱩᱱᱠᱤᱱᱟᱜ ᱦᱚᱛᱮ ᱛᱮᱜᱮ ᱢᱤᱫᱵᱟᱨ ᱪᱮᱫ ᱠᱚ ᱪᱚᱝ ᱡᱟᱹᱲ ᱠᱚ ᱥᱮ ᱠᱟᱹᱦᱤᱱᱤ ᱠᱚᱵᱚᱱ ᱞᱟᱹᱭᱟ ᱟᱨ ᱩᱱᱠᱤᱱᱟᱜ ᱤᱫᱤ ᱠᱟᱛᱮ ᱜᱮ ᱢᱤᱫ ᱵᱟᱨ ᱮᱱᱮᱡ ᱥᱮᱨᱮᱧ ᱮᱱᱮᱡ ᱥᱮᱨᱮᱧ ᱛᱷᱚᱲᱟᱜᱟᱱ ᱢᱟ ᱢᱟᱪᱟ ᱛᱟᱦᱮᱱᱟ ᱟᱹᱰᱤ ᱨᱟᱹᱥᱠᱟᱹᱜ ᱞᱮᱠᱟ ᱦᱚᱸ ᱵᱟᱝ᱾
ᱨᱟᱹᱥᱠᱟᱹᱜ ᱞᱮᱠᱟ ᱦᱚᱸ ᱵᱟᱝᱟ ᱛᱷᱚᱲᱟ ᱜᱟᱱ ᱛᱟᱦᱮᱱᱟ ᱾
ᱨᱟᱹᱥᱠᱟᱹ ᱢᱚᱱ ᱨᱟᱹᱥᱠᱟᱹ ᱢᱟ ᱚᱱᱟᱢᱟ ᱛᱟᱦᱮᱱ ᱜᱮᱭᱟ ᱚᱠᱟ ᱥᱮᱡᱚᱜ-ᱟ᱾ ᱛᱚᱵᱮ ᱩᱱᱟᱹᱜ ᱜᱟᱱ ᱦᱚᱸ ᱵᱟᱵᱚᱱ ᱨᱟᱹᱥᱠᱟᱹᱜ-ᱟ ᱡᱮᱞᱮᱠᱟ ᱟᱵᱚᱣᱟᱜ ᱚᱠᱟᱴᱟᱜ ᱢᱟᱱᱮ ᱠᱚ ᱠᱚᱨᱛᱚᱵᱚ ᱠᱟᱱᱟ ᱥᱮ ᱚᱠᱟᱴᱟᱜ ᱵᱤᱥᱚᱭ ᱠᱟᱱ ᱛᱟᱵᱚᱱᱟ ᱚᱱᱟ ᱦᱚᱸ ᱡᱚᱛᱚ ᱡᱮᱢᱚᱱ ᱵᱚᱱ ᱦᱤᱲᱤᱧ ᱠᱟᱜ᱾ ᱚᱱᱮ ᱚᱱᱠᱟ, ᱟᱨ ᱡᱮᱞᱮᱠᱟ ᱵᱮᱱ ᱢᱮᱱ ᱠᱮᱜᱟ ᱮᱱᱮᱡ ᱥᱮᱨᱮᱧ ᱨᱟᱹᱥᱠᱟᱹᱜ ᱨᱮᱭᱟᱜ ᱫᱤᱱ ᱫᱚ ᱢᱮᱱᱟᱜ ᱜᱮᱭᱟ ᱵᱟᱝ ᱮᱴᱟᱜ ᱫᱤᱱ ᱦᱚᱸ᱾ ᱤᱭᱟᱹ